ᱦᱮᱞᱳ ᱦᱮᱸ, ᱦᱮᱸ ᱡᱚᱦᱟᱨ ᱡᱚᱦᱟᱨ ᱜᱚᱝᱠᱮ,
ᱦᱮᱸ ᱛᱟᱯᱚᱨ ᱱᱟᱯᱟᱭ ᱵᱟᱲᱟᱭ ᱜᱮᱭᱟ?
ᱦᱮᱸ ᱱᱟᱯᱟᱭ ᱜᱮᱭᱟᱞᱤᱧ ᱟᱹᱞᱤᱧ᱾ ᱫᱚ ᱟᱹᱵᱤᱱ ᱥᱮᱱ ᱜᱮ ᱵᱟᱝ?
ᱦᱮᱸ ᱱᱤᱛᱳᱜ ᱵᱮᱲᱟ ᱱᱤᱭᱟᱹ ᱵᱮᱲᱟ ᱫᱚ ᱦᱟᱸᱜ ᱠᱷᱟᱱᱡ ᱱᱟᱯᱟᱭ ᱵᱟᱲᱟ ᱜᱮᱭᱟ᱾
ᱟᱪᱪᱷᱟ ᱦᱳᱭᱛᱚ ᱪᱚᱞᱚ ᱱᱟᱯᱟᱭ᱾ ᱟᱪᱪᱷᱟ ᱜᱚᱝᱠᱮ ᱱᱚᱣᱟ ᱠᱟᱹᱴᱤᱡ ᱚᱱᱟ ᱠᱟᱨᱭᱟ ᱮᱯ ᱵᱟᱨᱮᱛᱮ ᱠᱟᱹᱴᱤᱡ ᱵᱩᱡᱷᱟᱹᱣ ᱟᱹᱞᱤᱧ ᱵᱤᱱ ᱥᱮ ᱪᱮᱫ ᱞᱮᱠᱟ ᱱᱚᱣᱟ ᱨᱮᱱᱟᱜ? ᱠᱟᱹᱢᱤ ᱪᱮᱫ ᱯᱨᱚᱥᱮᱥ ᱠᱚ ᱡᱩᱫᱤ ᱞᱟᱦᱟ ᱛᱮᱵᱤᱱ ᱠᱟᱹᱢᱤ ᱟᱠᱟᱫ ᱠᱷᱟᱱ ᱥᱮ ᱟᱹᱵᱤᱱ ᱦᱚᱸ ᱱᱟᱣᱟ ᱜᱮᱭᱟᱵᱤᱱ ᱱᱚᱣ ᱨᱮ?
ᱟ ᱜᱚᱝᱠᱮ ᱱᱚᱣᱟ ᱫᱚ ᱨᱮᱠᱚᱨᱰᱤᱝ ᱪᱟᱞᱟᱜ ᱠᱟᱱᱟ ᱱᱤᱛᱚᱜ ᱫᱚ ᱚᱱᱟ ᱠᱚᱫᱚ ᱵᱟᱝᱠᱚ ᱞᱟᱹᱭ ᱜᱚᱞᱯᱚᱭᱟ᱾ ᱦᱟᱹᱱ ᱮᱢᱱᱤ ᱞᱟᱝ ᱜᱟᱞᱢᱟᱨᱟᱣ ᱞᱮᱜᱮ ᱛᱟ
ᱟᱪᱪᱷᱟ ᱚᱱᱟ ᱠᱚ ᱜᱚᱞᱯᱚ ᱫᱚ ᱢᱟᱱᱟ ᱜᱮᱭᱟ ᱥᱮ ᱪᱮᱫ?
ᱱᱤᱛᱳᱜ ᱫᱚ ᱵᱟᱝ, ᱯᱟᱨᱥᱚᱱᱟᱞ ᱞᱟᱝ ᱜᱚᱞᱯᱚᱭᱟ ᱚᱱᱟ ᱫᱚ᱾ ᱡᱟᱭ ᱦᱳᱠ ᱪᱮᱫ ᱠᱚ ᱠᱟᱹᱢᱤ ᱵᱟᱲᱟᱭ ᱮᱫᱟᱢ ᱱᱤᱛᱚᱜ ᱫᱚ?
ᱤᱧ ᱢᱟ ᱚᱲᱟᱜ ᱠᱚᱨᱮᱜᱮ᱾
ᱦᱮᱸ ᱛᱟᱦᱞᱮ ᱱᱤᱝᱠᱟᱹ ᱚᱲᱟᱜ ᱠᱚᱨᱮᱱᱟᱜ ᱠᱟᱹᱢᱤ ᱠᱚᱫᱚ ᱪᱮᱫ ᱠᱚ ᱠᱟᱹᱢᱤ ᱦᱩᱭᱩᱜ ᱜᱮᱭᱟ?
ᱦᱮᱸ ᱪᱮᱫ ᱠᱚᱦᱚᱸ ᱵᱟᱝᱟ, ᱚᱲᱟᱜ ᱠᱚᱨᱮ ᱮᱥᱮ ᱚᱱᱠᱟ ᱡᱟᱦᱟᱱᱟᱜ ᱠᱟᱹᱢᱤ ᱠᱚᱦᱚᱸ ᱵᱟᱹᱪᱩᱜ ᱟᱱᱟ ᱱᱤᱛᱚᱜ ᱫᱚ᱾ ᱪᱟᱥ ᱫᱤᱱ ᱠᱚᱦᱚ ᱥᱮᱴᱮᱨ ᱮᱱᱟ ᱦᱟᱜ ᱦᱩᱲᱩ ᱠᱚ ᱟᱫᱚ ᱨᱚᱦᱚᱭ ᱦᱩᱭᱩᱜ-ᱟ
ᱚ ᱟᱫᱚ ᱪᱟᱨᱟ ᱠᱚᱫᱚ ᱯᱮ ᱜᱤᱰᱤ ᱠᱮᱫᱟ ᱟᱣᱨᱤ
ᱦᱮᱸ ᱱᱚᱜᱼᱚᱭ ᱜᱤᱰᱤ ᱪᱟᱞᱟᱜ ᱠᱟᱱᱟ ᱪᱟᱨᱟ ᱠᱚ ᱫᱟᱜ ᱠᱚ ᱡᱟᱹᱲᱤ ᱵᱟᱲᱟᱭᱮᱫ ᱜᱮᱭᱟᱭ ᱛᱚ ᱥᱚᱢᱚᱭ ᱥᱚᱢᱚᱭ ᱵᱟᱠᱷᱟᱡ ᱦᱚᱲ ᱠᱚ ᱜᱟᱹᱰᱤ ᱪᱟᱞᱟᱜ ᱠᱟᱱᱟ ᱠᱚ
ᱚ ᱟᱪᱪᱷᱟ ᱟᱫᱚ ᱪᱮᱫ ᱠᱚ ᱞᱟᱹᱭᱟ ᱫᱟᱜ ᱪᱮᱫ ᱞᱮᱠᱟᱭ ᱫᱟᱜ ᱡᱟᱹᱲᱤᱭᱮᱫᱟ ᱟᱯᱮᱥᱮᱫ ᱫᱚ ᱟᱞᱮᱥᱮᱫ ᱢᱟ ᱫᱟᱜ ᱡᱟᱹᱲᱤ ᱜᱮ ᱵᱟᱹᱱᱩᱜ ᱟᱠᱟᱫᱟ ᱮᱠᱟᱞ ᱜᱮ
ᱦᱮᱸ ᱱᱚᱜᱼᱚᱭ ᱛᱚ ᱫᱟᱜ ᱵᱟᱲᱟᱭᱮᱫ ᱜᱮᱭᱟ ᱥᱟᱭᱠᱞᱚᱱ ᱠᱚ ᱵᱚᱞᱚ ᱦᱤᱡᱩᱜ ᱠᱟᱱᱟ ᱱᱚᱛᱮ ᱢᱟ ᱟᱹᱰᱤ ᱜᱮ ᱢᱟᱱᱮ ᱡᱟᱹᱯᱩᱫ ᱫᱟᱜ ᱠᱚ ᱮᱛᱚᱦᱚᱵᱚᱜ ᱠᱟᱱᱟ ᱮᱱᱠᱷᱟᱱ ᱟᱫᱚ ᱟᱹᱰᱤ ᱛᱮᱫ ᱜᱮ ᱚᱱᱛᱮ ᱫᱚ ᱫᱟᱜ ᱡᱟᱹᱲᱤ ᱫᱚ ᱮᱛᱚᱦᱚᱵ ᱟᱠᱟᱜᱼᱟ ᱢᱟᱱᱮ ᱱᱤᱭᱟᱹ ᱡᱩᱫᱤ ᱱᱤᱛᱚᱜ ᱚᱠᱛᱚ ᱨᱮ ᱵᱟᱹᱵᱤᱱ ᱪᱟᱨᱟ ᱠᱚ ᱵᱟᱵᱤᱱ ᱜᱤᱰᱤ ᱜᱚᱫᱟ ᱮᱱᱠᱷᱟᱱ ᱫᱚᱵᱤᱱ ᱛᱟᱭᱚᱢ ᱜᱚᱫᱚᱜᱼᱟ ᱦᱳᱭ ᱦᱮᱞᱳ ᱦᱮᱞᱳ ᱜᱚᱢᱠᱮ ᱨᱚᱲ ᱛᱟᱢ ᱵᱟᱝ ᱟᱸᱡᱚᱢᱚᱜ ᱠᱟᱱᱟ